ᱳᱸᱻ
ᱦᱳᱭ ᱡᱚᱦᱟᱨ ᱜᱮ
ᱦᱮᱸ ᱜᱚᱝᱠᱮ ᱡᱚᱦᱟᱨ ᱡᱚᱦᱟᱨ
ᱦᱳᱭ ᱪᱮᱫ ᱞᱮᱠᱟ ᱱᱟᱯᱟᱭ ᱵᱟᱲᱟ ᱜᱮᱭᱟ?
ᱦᱮᱸ ᱱᱟᱯᱟᱭ ᱵᱟᱲᱟ ᱜᱮ᱾ ᱟᱨ ᱟᱹᱵᱤᱱ ᱫᱚ?
ᱦᱳᱭ ᱟᱹᱞᱤᱧ ᱦᱚᱸ ᱱᱟᱯᱟᱭ ᱵᱟᱲᱟ ᱜᱮ ᱟᱨ ᱱᱟᱯᱟᱭ ᱵᱚᱱ ᱛᱟᱦᱮᱸ ᱞᱮᱱᱠᱷᱟᱡ ᱜᱮ ᱟᱵᱚ ᱢᱟ ᱥᱚᱞᱩᱠ ᱥᱚᱝᱥᱟᱨ ᱤᱭᱟᱹ ᱨᱮ ᱢᱚᱡᱽ ᱵᱚᱱ ᱛᱟᱦᱮ ᱱᱟ᱾
ᱢᱚᱡᱽ ᱵᱟ ᱟᱨ ᱚᱠᱟ ᱥᱮᱫᱛᱮᱫ ᱱᱤᱛᱳᱜ ᱫᱚ?
ᱦᱳᱭ᱾ ᱱᱚᱜ-ᱚᱭ ᱱᱚᱜ-ᱚᱭ ᱜᱮ ᱵᱤᱨᱮᱜ ᱵᱟᱲᱟ ᱠᱟ ᱱᱚᱜᱚᱭ ᱫᱟᱹᱛᱟᱹᱱᱤ ᱥᱟᱯᱷᱟ ᱵᱟᱲᱟ ᱠᱟᱛᱮᱫ ᱰᱟᱹᱵᱽᱨᱟᱹ ᱯᱷᱮᱨᱮᱥ ᱠᱟᱛᱮ ᱱᱚᱜᱚᱭ ᱡᱤᱨᱟᱹᱣ ᱵᱟᱲᱟ ᱦᱳᱭ ᱠᱟᱱᱟ ᱱᱚᱜ-ᱚᱭ ᱨᱚᱯᱚᱲᱚᱜ ᱜᱮ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ ᱦᱮ ᱛᱚ ᱚᱱᱠᱟᱜᱮ ᱤᱧ ᱦᱚᱸ ᱟ ᱚ ᱤᱧ ᱦᱚ ᱚᱱᱟ ᱛᱮᱜᱮ ᱜᱟᱹᱲᱤ ᱦᱩᱭ ᱠᱟᱱᱟ ᱦᱟᱸᱜ ᱦᱟᱭ ᱟᱵᱚ ᱠᱟᱹᱢᱤ ᱛᱮ ᱪᱟᱞᱟᱜ ᱞᱟᱹᱜᱤᱫ ᱡᱚᱢ ᱠᱚ ᱡᱚᱢ ᱵᱟᱲᱟ ᱦᱩᱭᱱᱟ ᱱᱟᱥᱛᱟ ᱵᱟᱲᱟ ᱦᱩᱭᱱᱟ᱾
ᱛᱟᱦᱚᱞᱮ ᱜᱚᱝᱠᱮ ᱱᱟᱦᱟᱜ ᱟᱹᱰᱤ ᱱᱟ ᱱᱟᱯᱟᱭ ᱜᱮ ᱚᱱᱟ ᱢᱟ ᱟᱫᱚ ᱢᱤᱫ ᱴᱮᱱ ᱴᱚᱯᱤᱠ ᱱᱤᱭᱮ ᱞᱟᱝ ᱜᱟᱞᱢᱟᱨᱟᱣ ᱞᱮ ᱠᱷᱟᱱ ᱦᱟ ᱟᱹᱰᱤ ᱵᱮᱥ ᱦᱩᱭ ᱠᱚᱜ-ᱟ ᱟᱫᱚ ᱱᱚᱣᱟ ᱮᱱᱛᱮ ᱥᱮᱸ ᱜᱟᱞᱢᱟᱨᱟᱣ ᱢᱟ ᱱᱟᱦᱟᱜ ᱢᱮᱱᱟᱜ ᱜᱮ ᱱᱟᱦᱟᱜ ᱟᱫᱚ ᱚᱱᱟ ᱱᱚᱣᱟ ᱡᱟᱦᱟᱸ ᱦᱤᱥᱟᱹᱵ ᱛᱮ ᱱᱟᱦᱟᱜ ᱠᱟᱹᱣᱰᱤ ᱵᱚᱱ ᱦᱟᱛᱟᱣ ᱮᱫ ᱠᱟᱱ ᱚᱱᱟ ᱡᱩᱫᱤ ᱞᱟᱝ ᱠᱟᱹᱢᱤ ᱞᱮ
ᱦᱮᱸ ᱦᱮᱸᱵᱟᱝ ᱵᱟᱝ ᱟᱹᱰᱤ ᱱᱟᱯᱟᱭ ᱟᱹᱰᱤ ᱱᱟᱯᱟᱭ ᱱᱟᱯᱟᱭ
ᱚᱱᱠᱟ ᱡᱟᱦᱟᱱᱟᱜ ᱴᱚᱯᱤᱠ ᱚᱱᱠᱟᱢ ᱫᱤᱥᱟᱹᱭᱮᱫ ᱠᱟᱱᱟ ᱡᱟᱦᱟᱸ ᱵᱟᱵᱚᱫ ᱛᱮᱞᱟᱝ ᱜᱟᱞᱢᱟᱨᱟᱣ ᱠᱮᱭᱟ ᱥᱮ ᱤᱧ ᱞᱟᱹᱭ ᱛᱟᱞᱟᱝᱟ ᱡᱟᱦᱟᱱᱟᱜ ᱴᱚᱯᱤᱠ᱾
ᱞᱟᱹᱭ ᱢᱮ ᱛᱟᱞᱟᱝ ᱞᱟᱹᱭ ᱢᱮ ᱞᱟᱹᱭ ᱢᱮ᱾
ᱦᱳᱭ ᱦᱳᱭ ᱟᱹᱰᱤ ᱱᱟᱯᱟᱭ ᱢᱟᱱᱮ ᱢᱤᱫᱴᱮᱱ ᱴᱚᱯᱤᱠ ᱱᱤᱭᱮ ᱞᱟᱝ ᱜᱟᱞᱢᱟᱨᱟᱣ ᱞᱮᱱᱠᱷᱟᱱ ᱦᱟᱜ ᱚᱱᱟ ᱫᱚ ᱢᱤᱫᱴᱮᱱ ᱵᱷᱟᱜᱤ ᱦᱩᱭᱩᱜᱼᱟ, ᱢᱤᱫᱴᱮᱱ ᱜᱟᱞᱢᱟᱨᱟᱣ ᱨᱮᱭᱟᱜ ᱫᱟᱣ ᱠᱚ ᱧᱟᱢᱚᱜᱼᱟ ᱵᱟᱱᱟ ᱦᱚᱲ ᱦᱳᱭᱥᱮ ᱟᱫᱚ ᱦᱩᱸ, ᱛᱚ ᱟᱞᱟᱝᱟᱜ ᱛᱮᱦᱤᱧᱟᱜ ᱴᱚᱯᱤᱠ ᱫᱚᱞᱟᱝ ᱜᱟᱞᱢᱟᱨᱟᱣᱟ ᱱᱚᱣᱟ ᱡᱟᱦᱟᱸ ᱫᱚ ᱨᱚᱡᱮ ᱦᱤᱞᱳᱜ ᱟᱵᱚ ᱚᱱᱟ ᱚᱱᱟ ᱞᱟᱹᱜᱤᱫ ᱜᱮᱵᱚᱱ ᱪᱟᱞᱟᱜ ᱠᱟᱱᱟ ᱡᱚᱛᱚ ᱦᱚᱲ ᱴᱷᱮᱜ ᱛᱟᱦᱮᱱᱚᱜ ᱠᱟᱱᱟ ᱯᱚᱭᱥᱟ ᱡᱟᱦᱟᱸ ᱵᱚᱱ ᱢᱮᱱᱮᱫ ᱠᱟᱱᱟ ᱠᱟᱹᱣᱰᱤ ᱦᱳᱭ ᱛᱚ ᱱᱚᱣᱟ ᱯᱚᱭ ᱥᱟ ᱱᱟᱦᱟᱜ ᱪᱮᱫ ᱞᱮᱠᱟ ᱚᱱᱟ ᱯᱚᱭᱥᱟ ᱵᱟᱨᱮᱛᱮᱞᱟᱝ ᱜᱟᱞᱢᱟᱨᱟᱣ ᱞᱮᱠᱷᱟᱡ ᱟᱹᱰᱤ ᱢᱚᱸᱡ ᱦᱩᱭ ᱠᱚᱜᱼᱟ ᱾ ᱛᱟᱦᱚᱞᱮ ᱟᱵᱮᱱ ᱵᱮᱱ ᱞᱟᱹᱭ ᱞᱟᱦᱟᱭᱟ ᱥᱮ ᱥᱮ ᱟᱹᱞᱤᱧ ᱞᱤᱧ ᱞᱮᱭ ᱞᱟᱦᱟᱭᱟ?
ᱦᱮᱸ ᱞᱮᱭ ᱞᱟᱦᱟᱭ ᱵᱮᱱ ᱢᱟ ᱟᱵᱤᱱ ᱾
ᱦᱳᱭ ᱛᱚᱵᱮ ᱱᱤᱛ ᱜᱮ ᱛᱮᱵᱚᱱ ᱧᱮᱞᱮᱜ ᱠᱟᱱᱟ ᱱᱤᱭᱟᱹ ᱡᱤᱵᱚᱱ ᱨᱮ ᱯᱚᱭᱥᱟ ᱠᱟᱹᱣᱰᱤ ᱟᱹᱰᱤ ᱞᱟᱹᱠᱛᱤ ᱜᱮᱭᱟ᱾ ᱦᱳᱭᱥᱮ, ᱢᱟᱱᱮ ᱟᱹᱰᱤ ᱜᱮ ᱟᱹᱰᱤ ᱜᱮ ᱞᱟᱹᱠᱛᱤᱭᱟ ᱯᱚᱭᱥᱟ ᱡᱩᱫᱤ ᱟᱵᱮᱱ ᱴᱷᱮᱱ ᱢᱮᱱᱟᱜᱼᱟ, ᱛᱟᱦᱚᱞᱮ ᱫᱚ ᱟᱵᱮᱱ ᱱᱚᱣᱟ ᱫᱤᱥᱚᱢ ᱨᱮ ᱟᱵᱮᱱᱟᱜ ᱢᱟᱱ ᱥᱚᱢᱢᱟᱱ ᱢᱮᱱᱟᱜᱼᱟ᱾ ᱟᱨ ᱯᱩᱭᱥ ᱢᱟᱱ ᱥᱚᱢᱢᱟᱱ ᱢᱮᱱᱟᱜᱼᱟ, ᱫᱤᱥᱚᱢ ᱨᱮ ᱢᱮᱱᱟᱜᱼᱟ, ᱟᱹᱛᱩ ᱴᱚᱞᱟ ᱨᱮ ᱢᱮᱱᱟᱜᱼᱟ, ᱯᱮᱲᱟ ᱯᱟᱹᱨᱣᱟᱹ ᱨᱮ ᱢᱮᱱᱟᱜᱼᱟ ᱟᱨᱦᱚᱸ ᱡᱟᱦᱟᱸ ᱛᱤᱱᱟᱹᱜ ᱜᱮ ᱦᱚᱲ ᱢᱮᱱᱟᱜ ᱠᱚᱣᱟ ᱢᱮᱱᱟᱜ ᱟᱥᱚᱢ ᱯᱚᱨᱚᱠ ᱨᱮ ᱱᱟᱦᱟᱜ ᱩᱝᱠᱩ ᱡᱚᱛᱚ ᱦᱚᱲ ᱟᱵᱤᱱ ᱠᱚ ᱢᱟᱱ ᱥᱚᱢᱢᱟᱱ ᱠᱚ ᱮᱢᱟᱵᱤᱱᱟ ᱾ ᱟᱨ ᱡᱩᱫᱤ ᱚᱱᱟ ᱡᱤᱱᱤᱥᱴᱟᱜ ᱡᱩᱫᱤ ᱵᱟᱹᱱᱩᱜᱼᱟ ᱛᱟᱦᱚᱞᱮ ᱫᱚ ᱟᱵᱮᱱ ᱫᱚ ᱢᱤᱫᱴᱮᱱ
ᱢᱤᱫᱴᱮᱱ ᱯᱚᱭᱥᱟ ᱡᱟᱦᱟᱸᱭ ᱴᱷᱮᱡ ᱵᱟᱝ ᱛᱟᱦᱮᱱᱟ ᱩᱱᱤ ᱦᱚᱲ ᱪᱮᱫ ᱞᱮᱠᱟ ᱱᱚᱡᱚᱨ ᱛᱮᱠᱚ ᱧᱮᱞᱮ ᱛᱟᱦᱮᱱᱟ ᱚᱱᱟ ᱫᱚ ᱵᱷᱟᱹᱜᱤ ᱢᱚᱸᱡᱽ ᱥᱮᱵᱚᱱ ᱵᱟᱰᱟᱭ ᱜᱮᱭᱟ ᱱᱟᱦᱟᱜ ᱥᱮ ᱟᱵᱚ ᱵᱚᱱ ᱵᱟᱰᱟᱭ ᱜᱮᱭᱟ ᱟᱹᱛᱩ ᱠᱚᱨᱮ᱾
ᱫᱚ ᱟᱹᱰᱤ ᱟᱨ ᱱᱚᱣᱟ ᱫᱚ ᱟᱹᱰᱤ ᱥᱟᱹᱨᱤ ᱠᱟᱛᱷᱟ ᱠᱟᱱᱟ ᱡᱟᱦᱟᱸᱭ ᱦᱚᱲ ᱴᱷᱮᱱ ᱯᱩᱭᱥᱟᱹ ᱴᱟ ᱠᱟ ᱛᱟᱦᱮᱱᱟ ᱩᱱ ᱡᱚᱦᱚᱜ ᱫᱚ ᱡᱟᱦᱟᱸ ᱛᱤᱱ ᱯᱩᱭᱥᱟ ᱴᱟᱠᱟ ᱛᱟᱦᱮᱱᱟ ᱩᱱ ᱵᱷᱳᱨ ᱫᱚ ᱟᱹᱵᱤᱱ ᱞᱟᱹᱜᱤᱱ ᱛᱮ ᱢᱟᱱᱮ ᱡᱚᱛᱚ ᱞᱮᱠᱟᱱ ᱦᱚᱲ ᱠᱚ ᱟᱵᱤᱱ ᱴᱷᱮᱱ ᱾
ᱦᱳᱭ ᱦᱳᱭ ᱦᱳᱭ᱾
ᱦᱮᱸ ᱟᱨ ᱡᱚᱠᱷᱚᱱ ᱯᱩᱭᱥᱟ ᱴᱟᱠᱟ ᱵᱟᱝ ᱛᱟᱦᱮᱱᱟ ᱩᱱ ᱵᱷᱳᱨ ᱫᱚ ᱢᱟᱱᱮ ᱩᱱ ᱥᱚᱢᱚᱭ ᱫᱚ ᱚᱠᱚᱭ ᱦᱚᱸ ᱵᱟᱝᱠᱚ ᱥᱩᱨᱩᱜᱼᱟ᱾ ᱞᱮᱠᱤᱱ ᱯᱩᱭᱥᱟᱹ ᱨᱮᱭᱟᱜ ᱡᱮ ᱠᱟᱹᱣᱰᱤ ᱨᱮᱱᱟᱜ ᱩᱱᱟᱹᱜ ᱩᱱᱟᱹᱜ ᱢᱟᱱᱮ ᱫᱟᱢ ᱥᱮ ᱫᱟᱲᱮ ᱢᱮᱱᱟᱜᱼᱟ ᱢᱟᱱᱮ ᱚᱱᱟ ᱫᱚ ᱞᱟᱹᱭ ᱛᱮᱦᱚᱸ ᱵᱟᱝ ᱜᱟᱱᱚᱜᱼᱟ᱾
ᱦᱳᱭ ᱦᱳᱭ, ᱟᱨ ᱠᱟᱛᱷᱟ ᱫᱚ ᱱᱚᱝᱠᱟᱜ ᱠᱟᱱᱟ ᱡᱮᱢᱚᱱ ᱠᱟᱹᱣᱰᱤ ᱡᱮ ᱥᱮ ᱠᱤ ᱟᱵᱮᱱ ᱱᱟᱜ ᱟᱵᱮᱱ ᱟᱭᱢᱟ ᱡᱟᱭᱜᱟ ᱨᱮᱞᱤᱧ ᱧᱮᱞ ᱠᱟᱫᱟ ᱱᱚᱣᱟ ᱡᱤᱱᱤᱥ ᱡᱮᱢᱚᱱ ᱠᱟᱹᱣᱰᱤ ᱟᱵᱮᱱ ᱫᱚᱨ ᱠᱟᱨ ᱯᱟᱲᱟᱣ ᱠᱟᱜ ᱵᱮᱱᱟ ᱦᱳᱭᱥᱮ ᱾ ᱟᱨ ᱱᱟᱦᱟᱜ ᱡᱩ ᱫᱤ ᱟᱵᱮᱱ ᱵᱮᱱ ᱨᱮᱸᱜᱮᱡ ᱜᱮᱭᱟ ᱱᱟᱦᱟᱜ ᱦᱳᱭᱥᱮ ᱛᱟᱦᱚᱞᱮ ᱡᱩᱫᱤ ᱟᱵᱮᱱ ᱢᱤᱫ ᱴᱮᱱ ᱠᱤᱥᱟᱹᱲ ᱦᱚᱲ ᱴᱷᱮᱡ ᱠᱟᱹᱣᱰᱤ ᱵᱮᱱ ᱠᱷᱚᱡᱚᱜᱼᱟ ᱥᱮ ᱩᱱᱤ ᱢᱮᱱᱟ ᱱᱩᱭ ᱫᱚ ᱵᱟᱹᱧ ᱮᱢᱟᱭᱟ ᱱᱩᱭ ᱫᱚᱭ ᱨᱩᱣᱟᱹᱲ ᱪᱚ ᱵᱟᱝ ᱪᱚ ᱥᱮ ᱱᱩᱭ ᱫᱚ ᱱᱟᱦᱟᱸᱜ ᱱᱚᱣᱟ ᱫᱚᱭ ᱡᱚᱢ ᱰᱩᱵᱩᱡ ᱛᱤᱧᱟᱭ! ᱟᱨ ᱦᱟᱸᱜ ᱱᱟᱦᱟᱜ ᱚᱝᱠᱟ ᱠᱟᱛᱮ ᱵᱟᱠᱚ ᱮᱢᱚᱜ ᱛᱟᱦᱮᱱᱟ, ᱟᱨ ᱟᱨ ᱟᱹᱰᱤ ᱟᱭᱢᱟ ᱢᱚᱱᱮᱨᱮ ᱩᱝᱠᱩ ᱦᱩᱫᱤᱥ ᱛᱟᱦᱮᱱᱟ ᱛᱚᱵᱮ ᱟᱹᱱᱤᱡ ᱜᱮ ᱱᱟᱦᱟᱜ ᱛᱷᱚᱲᱟ ᱜᱟᱱ
ᱦᱳᱭ ᱦᱳᱭ ᱛᱷᱚᱲᱟ ᱜᱟᱱ ᱦᱩᱸ᱾
ᱛᱟᱦᱚᱞᱮ ᱫᱚ ᱩᱱᱤᱫᱚ ᱱᱤᱦᱚᱛᱤᱢ ᱫᱷᱤᱱᱟᱹᱱ ᱤᱧ ᱮᱢᱟᱢ ᱠᱟᱱᱟ ᱠᱷᱟᱹᱞᱤ ᱢᱤᱫ ᱫᱚᱢ ᱞᱟᱹᱭ ᱢᱮᱥᱮ ᱛᱤᱱᱟᱹᱜ
ᱦᱮᱞᱳ! ᱦᱮᱞᱳ! ᱦᱮᱸ ᱜᱚᱝᱠᱮ ᱚᱱᱟ ᱦᱚᱸ ᱟᱹᱰᱤ ᱥᱟᱹᱨᱤ ᱠᱟᱛᱷᱟ ᱠᱟᱱᱟ᱾ ᱟᱨ ᱱᱤᱛᱚᱜᱟᱜ ᱡᱩᱜᱽ ᱨᱮᱫᱚ ᱠᱟᱹᱣᱰᱤ ᱱᱟᱦᱟᱜ ᱚᱠᱟ ᱞᱮᱠᱟ ᱛᱮᱵᱮᱱ ᱟᱨ
ᱠᱤᱥᱟᱹᱲ ᱦᱚᱲ ᱠᱚ ᱪᱮᱫ ᱠᱚᱠᱚ ᱪᱮᱠᱟ ᱵᱟᱲᱟᱭᱮᱫ ᱛᱟᱦᱮᱫ?
ᱦᱚᱸ ᱦᱚᱸ ᱦᱚᱸ᱾ ᱦᱮᱸᱛᱚ ᱾ ᱚᱠᱟ ᱚᱠᱟ ᱡᱚᱝ ᱨᱚᱲ ᱵᱟᱝ ᱟᱸᱡᱚᱢᱚᱜ ᱠᱟᱱᱟ ᱛᱟᱵᱤᱱ᱾ ᱦᱮᱞᱳ᱾
ᱟᱫᱚ ᱱᱚᱜᱼᱚᱭ ᱡᱮᱵᱩᱱ ᱢᱮᱱᱮᱫ ᱠᱟᱱᱟ ᱱᱩᱠᱩ ᱠᱟᱹᱣᱰᱤ ᱵᱟᱠᱷᱨᱟᱛᱮ ᱡᱟᱦᱟᱸ ᱮᱱᱛᱮᱱ ᱡᱟᱦᱟᱸᱭ ᱴᱷᱮᱡ ᱡᱩᱫᱤ ᱠᱟᱹᱣᱰᱤ ᱢᱮᱱᱟᱜᱼᱟ ᱱᱟᱦᱜ ᱛᱚ ᱩᱱᱤ ᱴᱷᱮᱡ ᱫᱚ ᱠᱟᱹᱣᱰᱤ ᱫᱚ ᱦᱟᱸᱜ ᱠᱟᱹᱣᱰᱤ ᱜᱮᱭ ᱚᱨ ᱟᱹᱜᱩᱭᱮᱭᱟ ᱯᱚᱭᱥᱟ ᱫᱚ ᱯᱚᱭᱥᱟ ᱯᱚᱭᱥᱟ ᱜᱮᱭ ᱚᱨ ᱟᱜᱩᱭᱟ ᱪᱩᱢᱵᱩᱜ ᱞᱮᱠᱟ ᱱᱟᱦᱟᱜ ᱠᱚ ᱢᱮᱱᱟ ᱦᱳᱭ᱾ ᱟᱨ ᱯᱚᱭᱥᱟ ᱛᱮᱫᱚ ᱵᱟᱵᱚᱱ ᱵᱤᱜᱼᱟ᱾ ᱡᱮᱢᱚᱱ ᱢᱤᱫ ᱦᱚᱲ ᱴᱷᱮᱱ ᱡᱩᱫᱤ ᱢᱤᱫ ᱠᱟᱨᱳᱲ ᱴᱟᱠᱟ ᱯᱚᱭᱥᱟ ᱢᱮᱱᱟᱜᱼᱟ ᱦᱳᱭᱥᱮ ᱡᱩᱫᱤ ᱟᱵᱮᱱ ᱴᱷᱮᱱ ᱢᱤᱫ ᱠᱟᱨᱳᱲ ᱴᱟᱠᱟ ᱯᱚᱭᱥᱟ ᱢᱮᱱᱟᱜ-ᱟ ᱛᱚ ᱟᱵᱮᱱ ᱪᱮᱫ ᱵᱮᱱ ᱦᱩᱫᱤᱥᱟ, ᱢᱮᱱᱟᱵᱱ ᱡᱟᱦᱟᱸ ᱞᱮᱠᱟ ᱠᱟᱛᱮᱫ ᱢᱤᱫ ᱠᱟᱨᱳᱲ ᱠᱷᱚᱱ ᱫᱚᱥ ᱠᱟᱨᱳᱲ ᱛᱟᱦᱮᱸ ᱞᱮᱱ ᱛᱤᱧ ᱠᱷᱟᱱ ᱵᱟᱝ ᱟᱹᱰᱤ ᱵᱮᱥ ᱦᱩᱭ ᱠᱚᱜᱼᱟ ᱚᱱᱟ ᱫᱚ᱾ ᱦᱳᱭ ᱦᱳᱭ ᱦᱳᱭ᱾ ᱟᱨᱚ ᱡᱩᱫᱤ ᱡᱟᱦᱟᱸᱭ ᱴᱷᱮᱱ ᱫᱚᱥ ᱠᱟᱨᱳᱲ ᱢᱮᱱᱟᱜᱼᱟ ᱩᱱᱤ ᱢᱟᱱᱟᱭ ᱤᱧ ᱫᱚ ᱮᱠᱥᱚ ᱠᱨᱚᱲ ᱡᱩᱫᱤ ᱛᱟᱦᱮᱸ ᱞᱮᱱ ᱛᱤᱧ ᱮᱱᱠᱷᱟᱱ ᱦᱟᱸᱜ ᱟᱹᱰᱤ ᱵᱮᱥ ᱦᱩᱭ ᱠᱚᱜᱼᱟ ᱮᱠᱫᱚᱢ᱾ ᱛᱚ ᱩᱱᱤ ᱫᱚ ᱵᱟᱭ ᱵᱷᱟᱜᱟᱜ ᱠᱟᱱᱟ᱾ ᱮᱱ ᱡᱮᱢᱚᱱ ᱫᱩᱱᱤᱭᱟᱹ ᱨᱮᱱ ᱥᱟᱱᱟᱢ ᱠᱷᱚᱱ ᱠᱤᱥᱟᱹᱬ ᱦᱚᱲ ᱢᱮᱱᱟᱭᱟ ᱡᱟᱦᱟᱸᱭ ᱦᱮᱸ ᱫᱩᱱᱤᱭᱟ ᱨᱮᱱ ᱥᱟᱱᱟᱢ ᱠᱷᱚᱱ ᱠᱤᱥᱟᱹᱬ ᱦᱚᱲ ᱢᱤᱫᱴᱮᱱ ᱢᱮᱱᱟᱭᱟ ᱮᱞᱚᱱ ᱢᱚᱥ ᱠᱚ ᱢᱮᱛᱟᱭ ᱠᱟᱱᱟ ᱡᱟᱦᱟᱸᱭ ᱫᱚ ᱴᱮᱥᱞᱟ ᱠᱩ ᱠᱳᱢᱯᱟᱱᱤ ᱠᱚᱨᱮᱱ ᱢᱟᱹᱞᱤᱠ ᱠᱟᱱᱟᱭ ᱱᱟᱦᱟᱜ ᱩᱱᱤ ᱦᱚᱸ ᱩᱱᱤ ᱫᱚ ᱢᱮᱱᱫᱟᱭ ᱤᱧ ᱫᱩᱱᱭᱟᱹ ᱨᱮ ᱨᱟᱡᱽ ᱤᱧᱟᱹᱜ ᱪᱟᱞᱟᱜ ᱦᱩᱭᱩᱜ ᱫᱚᱨᱠᱟᱨ᱾ ᱩᱱᱟᱹᱜ ᱴᱟᱠᱟ ᱯᱚᱭᱥᱟ ᱢᱮᱱᱟᱜᱼᱟ ᱡᱮ ᱠᱮᱞᱠᱩᱞᱮᱴᱟᱨ ᱦᱚᱸ ᱵᱮᱱ ᱠᱮᱞᱠᱩᱞᱮᱥᱚᱱᱟ ᱵᱟᱝ, ᱠᱮᱞᱠᱩᱞᱮᱴᱟᱨ ᱦᱚᱸ ᱵᱟᱹᱲᱤᱡ ᱩᱛᱟᱹᱨᱚᱜᱼᱟ᱾ ᱩᱱᱟᱹᱜ ᱯᱚᱭᱥᱟ ᱢᱮᱱᱟᱜᱼᱟ ᱩᱱᱤ ᱴᱷᱮᱱ ᱦᱳᱭ᱾ ᱟᱫᱚ ᱱᱟᱦᱟᱜ ᱚᱱᱮ ᱚᱱᱠᱟ ᱯᱚᱭᱥᱟ ᱴᱟᱠᱟ ᱛᱮᱫᱚ ᱱᱟᱦᱜ ᱵᱟᱵᱚᱱ ᱵᱤᱜᱼᱟ ᱱᱚᱣᱟ ᱫᱷᱟᱹᱨᱛᱤ ᱨᱮ᱾ ᱟᱨ ᱟᱵᱚ ᱨᱮᱸᱜᱮᱡᱽ ᱦᱚᱯᱚᱱ ᱢᱮᱱᱟᱜ ᱵᱚᱱᱟ ᱢᱤᱫ ᱵᱟᱨ ᱠᱚᱫᱚ ᱠᱚ ᱦᱩᱫᱤᱥᱟ ᱡᱮ ᱡᱟᱦᱟᱸ ᱞᱮᱠᱟ ᱠᱟᱛᱮᱜ ᱜᱮ ᱚᱲᱟᱜ ᱯᱚᱨᱤᱵᱟᱨ ᱠᱚ ᱪᱟᱞᱟᱣ ᱞᱮᱱᱛᱤᱧ ᱠᱷᱟᱡ, ᱡᱟᱦᱟᱸ ᱞᱮᱠᱟ ᱠᱟᱛᱮᱜ ᱜᱮ ᱡᱚᱢ ᱧᱩ ᱠᱩᱧ ᱠᱤᱨᱤᱧ ᱫᱟᱲᱮᱭᱟᱜ ᱠᱷᱟᱱ ᱦᱟᱜ ᱟᱹᱰᱤ ᱵᱷᱟᱹᱜᱤ ᱦᱩᱭ ᱠᱚᱜᱼᱟ᱾
ᱦᱳᱭ ᱛᱚ᱾
ᱦᱮᱸ᱾
ᱟᱫᱚ ᱚᱱᱟᱢᱟ ᱱᱟᱯᱟᱭ ᱠᱟᱛᱷᱟ ᱠᱟᱱ ᱜᱮᱭᱟ ᱱᱤᱛᱚᱜ ᱠᱟᱹᱣᱰᱤ ᱨᱮᱭᱟᱜ ᱠᱟᱛᱷᱟ ᱠᱟᱱᱟ᱾ ᱟᱨ ᱟᱹᱞᱤᱧᱟᱜ ᱢᱮᱱᱫᱚ ᱥᱮ ᱤᱧᱟᱹᱜ ᱢᱮᱱᱫᱚ ᱱᱚᱣᱟ ᱠᱟᱱᱟ ᱠᱟᱹᱣᱰᱤ ᱦᱚᱸ ᱢᱟᱱᱮ ᱤᱱᱟᱹᱜ ᱛᱟᱦᱮᱱ ᱢᱟ ᱡᱟᱦᱟᱸ ᱛᱮ ᱡᱮᱢᱚᱱ ᱟᱵᱚᱣᱟᱜ ᱥᱚᱝᱥᱟᱨ ᱪᱟᱞᱟᱜ᱾ ᱢᱮᱱᱠᱷᱟᱱ ᱰᱷᱮᱨ ᱠᱟᱹᱣᱰᱤ ᱛᱟᱦᱮᱸ ᱠᱟᱛᱮ ᱨᱮᱦᱚᱸ ᱟᱹᱵᱤᱱᱟᱜ ᱠᱟᱹᱣᱰᱤ ᱢᱮᱱᱟᱜᱼᱟ ᱢᱮᱱᱠᱷᱟᱱ ᱡᱩᱫᱤ ᱠᱟᱹᱣᱰᱤ ᱠᱤ ᱟᱨᱵᱤᱱ ᱡᱚᱢᱟ?
ᱦᱳᱭ ᱚᱱᱟ ᱢᱟ ᱥᱟᱹᱨᱤ ᱠᱟᱛᱷᱟ ᱠᱟᱱ ᱜᱮᱭᱟ᱾
ᱛᱟᱦᱮᱱᱟ ᱠᱟᱹᱣᱰᱤ ᱥᱩᱢᱩᱝ ᱜᱮ ᱛᱟᱦᱮᱱᱟ ᱡᱩᱫᱤ ᱟᱱᱟᱡᱽ ᱵᱟᱝᱟ ᱡᱚᱢ ᱧᱩᱩᱣᱟᱜ ᱦᱩᱲᱩ ᱪᱟᱣᱞᱮ ᱵᱟᱝᱟ᱾ ᱤᱱᱟᱹᱠᱷᱟᱱ ᱠᱟᱹᱣᱰᱤ ᱥᱩᱢᱩᱝ ᱠᱤ ᱟᱨ ᱡᱤᱵᱚᱱ ᱪᱟᱞᱟᱜᱼᱟ? ᱢᱟᱱᱮ ᱯᱚᱨᱤᱵᱟᱨ ᱪᱟᱞᱟᱜᱼᱟ? ᱵᱟᱝᱟ ᱢᱮᱱᱠᱷᱟᱱ ᱢᱮᱱᱠᱷᱟᱱ ᱦᱮᱸ᱾
ᱟᱫᱚ ᱢᱤᱫᱴᱮᱱ ᱠᱟᱛᱷᱟ ᱠᱟᱱᱟ ᱡᱮᱢᱚᱱ ᱢᱟᱱᱮ ᱡᱮᱢᱚᱱ ᱢᱤᱫᱴᱮᱱ ᱵᱚᱱ ᱢᱮᱱᱟ ᱢᱟᱱᱮ ᱡᱚᱢ ᱥᱩᱢᱩᱜ ᱪᱟᱞᱟᱜ ᱫᱚ ᱱᱟᱦᱟᱜ ᱢᱤᱫᱴᱮᱱ ᱞᱟᱦᱟ ᱥᱮᱫᱟᱭ ᱱᱟᱦᱟᱜ ᱚᱱᱟ ᱫᱚᱵᱚᱱ ᱦᱩᱫᱤᱥᱮᱫ ᱠᱟᱱᱟ᱾ ᱠᱟᱱ ᱛᱟᱦᱮᱱᱟ ᱟᱫᱚ ᱱᱤᱛ ᱠᱟᱛᱮᱫ ᱫᱚ ᱱᱟᱦᱟᱜ ᱟᱵᱚ ᱟᱭᱢᱟ ᱥᱟᱦᱟᱨ ᱠᱚᱵᱚᱱ ᱡᱚᱢᱮᱫ ᱠᱟᱱᱟ᱾ ᱟᱭᱢᱟ ᱨᱚᱠᱚᱢ ᱠᱚᱢ ᱡᱳᱨ ᱠᱟᱱᱟᱵᱚᱱ ᱦᱚᱲᱢᱚ ᱠᱚ ᱱᱟᱦᱟᱜ ᱟᱫᱚ ᱟᱴᱠᱟ ᱯᱷᱟᱪᱠᱟ ᱴᱟᱴᱠᱟ ᱯᱷᱤᱪᱠᱟᱹ ᱨᱩᱣᱟᱹ ᱦᱟᱹᱥᱩ ᱠᱚ ᱦᱩᱭᱩᱜ ᱠᱟᱱᱟ ᱛᱚ᱾ ᱦᱳᱭᱥᱮ ᱟᱫᱚ ᱱᱟᱦᱟᱜ ᱚᱱᱟ ᱞᱟᱹᱜᱤᱫ ᱛᱮᱫᱚ ᱱᱟᱦᱟᱜ ᱵᱮᱝᱠ ᱵᱮᱞᱮᱱᱥ ᱫᱚ ᱛᱷᱚᱲᱟ ᱫᱚᱨᱠᱟᱨᱚᱜ ᱜᱮᱭᱟ ᱱᱟᱦᱟᱜ ᱨᱩᱣᱟᱹ ᱦᱟᱹᱥᱩ ᱟᱭᱢᱟ ᱡᱚᱞᱫᱤ ᱡᱚᱞᱫᱤ ᱠᱚ ᱪᱮᱫ ᱠᱚ ᱦᱩᱭᱩᱜ ᱜᱚᱫᱚᱜ ᱠᱟᱱᱟ ᱦᱳᱭᱥᱮ, ᱟᱭᱢᱟ ᱫᱚᱥ ᱞᱟᱠᱷ ᱯᱟᱸᱪ ᱞᱟᱠᱷ ᱦᱚᱸ ᱠᱷᱚᱨᱪᱟ ᱜᱚᱫᱚᱜ ᱠᱟᱱᱟ, ᱱᱟᱦᱟᱜ ᱵᱮᱥᱤ ᱦᱚᱸ ᱠᱷᱚᱨᱪᱟᱜ ᱠᱟᱱᱟ, ᱦᱳᱭ ᱟᱫᱚ ᱚᱱᱟ ᱜᱮ ᱤᱭᱟᱹᱛᱮ ᱱᱮᱛᱟᱨ ᱫᱚ ᱱᱟᱦᱟᱜ ᱚᱱᱟ ᱤᱱᱥᱩᱨᱮᱱᱥ ᱠᱚᱦᱚᱸ ᱠᱚᱨᱟᱣ ᱵᱷ ᱫᱚᱨᱠᱟᱨ ᱜᱮᱭᱟ᱾ ᱵᱚᱰᱤ ᱤᱱᱥᱩᱨᱮᱱᱥ ᱫᱚ ᱦᱮᱸ᱾ ᱚᱱᱟ ᱠᱚ ᱛᱟᱦᱮᱸ ᱞᱮᱱ ᱠᱷᱟᱱ ᱢᱤᱫᱴᱮᱱ ᱢᱟᱱᱮ ᱤᱭᱟᱹ ᱧᱟᱢᱚᱜᱼᱟ, ᱫᱟᱣ ᱧᱟᱢᱚᱜᱼᱟ᱾ ᱛᱟᱭᱱᱚᱢ ᱛᱮ, ᱚᱸᱰᱮ ᱱᱟᱜ ᱟᱹᱯᱤᱞ ᱞᱟᱹᱜᱤᱫ ᱛᱮ ᱟᱨ ᱚᱱᱟᱛᱮᱢ ᱨᱟᱱ ᱫᱟᱲᱮᱭᱟᱜᱼᱟ ᱦᱳᱭᱥᱮ ᱾
ᱨᱟᱱ ᱫᱟᱲᱮᱭᱟᱜᱼᱟ ᱟᱨ ᱮᱠᱪᱩᱭᱮᱞᱤ ᱪᱮᱫ ᱠᱟᱱᱟ ᱥᱮ ᱟᱵᱚ ᱢᱟᱱᱮ ᱪᱮᱫ ᱞᱤᱧ ᱢᱮᱱᱟ ᱟᱹᱛᱩ ᱫᱤᱥᱚᱢ ᱦᱚᱲ ᱫᱚ ᱮᱠᱪᱩᱭᱮᱞᱤ ᱠᱟᱹᱣᱰᱤ ᱢᱟᱱᱮ ᱫᱚᱦᱚ ᱵᱟᱵᱚᱱ ᱜᱟᱱᱟ᱾ ᱦᱮᱸ ᱥᱮ, ᱠᱟᱣᱰᱤ ᱫᱚᱦᱚ ᱵᱟᱵᱚᱱ ᱜᱟᱱᱟ ᱢᱟ ᱞᱮ ᱠᱟᱹᱣᱰᱤ ᱡᱩᱫᱤ ᱢᱮᱱᱟᱜ ᱨᱮᱦᱚᱸ ᱛᱟᱵᱤᱱ ᱮᱱᱠᱷᱟᱱ ᱟᱹᱵᱤᱱ ᱫᱚ ᱚᱱᱟ ᱫᱚ ᱦᱟᱸᱜ ᱪᱮᱫ ᱪᱚᱝ ᱦᱟᱱᱟ ᱱᱟᱣᱟ ᱢᱟᱱᱮ ᱵᱮᱠ ᱵᱮᱠᱟᱨ ᱡᱤᱱᱤᱥ ᱨᱮᱵᱤᱱ ᱠᱷᱚᱨᱪᱟ ᱠᱟᱜ ᱠᱟᱱᱟ ᱡᱟᱦᱟᱸ ᱞᱮᱠᱟ ᱡᱟᱦᱟᱸ ᱞᱮᱠᱟ ᱦᱩᱭᱩᱜ ᱠᱟᱱᱟ ᱟᱵᱤᱱᱟᱜ ᱛᱟᱵᱤᱱ ᱡᱚᱢᱼᱧᱩ ᱦᱚᱸ ᱦᱮᱸ᱾ ᱢᱤᱢᱤᱫᱴᱟᱝ ᱱᱚᱛᱮ ᱟᱞᱮ ᱥᱮᱫ ᱨᱮ ᱱᱚᱝᱠᱟ ᱢᱮᱱᱟᱜ ᱠᱚᱣᱟ᱾ ᱠᱟᱹᱣᱰᱤ ᱠᱟᱢᱟᱣ ᱫᱚᱭ ᱠᱟᱢᱟᱣᱟ ᱢᱟᱹᱭᱱᱟᱹ ᱨᱮ ᱠᱚᱢ ᱥᱮ ᱠᱚᱢ ᱢᱟᱱᱮ ᱫᱚᱥ ᱯᱚᱱᱫᱽᱨᱚ ᱦᱟᱡᱟᱨ ᱵᱤᱥ ᱦᱟᱡᱟᱨ, ᱛᱤᱥ ᱦᱟᱡᱟᱨᱮ ᱠᱟᱢᱟᱣᱮᱫᱼᱟ᱾ ᱢᱮᱱᱠᱷᱟᱱ ᱩᱱᱤ ᱫᱚ ᱢᱟᱱᱮ ᱧᱩ ᱡᱚᱢ ᱨᱮᱜᱮᱭ ᱪᱟᱵᱟᱭᱼᱟᱭ, ᱦᱮᱸᱥᱮ ᱡᱟᱹᱥᱛᱤ ᱠᱟᱨᱛᱮ ᱟᱛᱩ ᱫᱤᱥᱚᱢ ᱱᱚᱭᱟ ᱧᱮᱞᱚᱜ ᱠᱟᱱᱟ ᱠᱤ ᱩᱱᱠᱩ ᱫᱚ ᱧᱩ ᱡᱚᱢ ᱨᱮᱜᱮ ᱡᱟᱹᱥᱛᱤ ᱠᱚ ᱛᱟᱦᱮᱱ ᱠᱟᱱᱟ᱾ ᱢᱟᱱᱮ ᱪᱮᱫ ᱞᱮᱠᱟᱛᱮ ᱦᱟᱯᱮᱱ ᱫᱤᱱ ᱨᱮ ᱱᱚᱣᱟ ᱠᱟᱹᱣᱰᱤᱧ ᱡᱚᱜᱟᱣ ᱡᱚᱛᱚᱱᱟ, ᱪᱮ ᱪᱮᱫ ᱞᱮᱠᱟᱛᱮᱧ ᱫᱚᱦᱚᱭᱟ ᱜᱤᱫᱟᱹᱨ ᱯᱤᱫᱟᱹᱨ ᱞᱟᱹᱜᱤᱱ ᱚᱱᱟ ᱵᱷᱚᱵᱤᱥᱥᱚ ᱪᱮ ᱢᱟᱱᱮ ᱦᱤᱡᱩᱜ ᱠᱟᱱ ᱥᱚᱢᱚᱭ ᱞᱟᱹᱜᱤᱱ ᱚᱱᱟ ᱵᱟᱝᱠᱚ ᱩᱭᱦᱟᱹᱨ ᱠᱟᱜ ᱠᱟᱱᱟ᱾ ᱟᱥᱚᱞ ᱠᱟᱛᱷᱟ ᱫᱚ ᱱᱚᱜᱼᱚ ᱱᱚᱣᱟ ᱦᱚᱸ ᱦᱩᱭᱩᱜ ᱠᱟᱱᱟ᱾
ᱦᱳᱭ ᱜᱚᱝᱠᱮ ᱱᱚᱣᱟ ᱠᱟᱛᱷᱟ ᱡᱟᱦᱟᱸ ᱵᱮᱱ ᱞᱮᱭ ᱠᱮᱜᱼᱟ ᱱᱚᱣᱟ ᱠᱟᱛᱷᱟ ᱫᱚ ᱱᱟᱦᱜ ᱟᱹᱰᱤ ᱡᱚᱛᱷᱟᱛ ᱵᱮᱱ ᱞᱮᱭ ᱠᱮᱫᱼᱟ ᱱᱚᱣᱟ ᱠᱟᱛᱷᱟ᱾ ᱛᱷᱟ ᱫᱚ ᱟᱹᱰᱤ ᱡᱟᱹᱛᱤ ᱞᱤᱧ ᱯᱟᱹᱛ ᱛᱤᱭᱟᱹᱣᱟᱜ ᱛᱟᱵᱮᱱᱟ᱾ ᱱᱚᱝᱠᱟ ᱫᱚ ᱞᱟᱦᱟᱜ ᱧᱮᱞᱚᱜ ᱠᱟᱱᱟ ᱟᱵᱚ ᱦᱚᱲ ᱦᱚᱯᱚᱱ ᱜᱮ ᱢᱤᱫ ᱱᱚᱝᱠᱟᱱ ᱡᱟᱹᱛᱤ ᱠᱟᱱᱟ ᱵᱚᱱ ᱥᱮ ᱵᱚᱱ ᱟᱵ ᱢᱟᱹᱱᱢᱤ ᱠᱟᱱᱟ ᱵᱚᱱ᱾ ᱡᱮ ᱟᱵᱚ, ᱢᱟᱱᱮ ᱡᱚᱢ ᱧᱩ ᱨᱮ ᱡᱟᱹᱥᱛᱤ ᱫᱷᱮᱭᱟᱱ ᱵᱚᱱ ᱮᱢᱚᱜ᱾ ᱦᱳᱭᱥᱮ ᱢᱟᱱᱮ ᱯᱩᱨᱟᱹ ᱡᱚᱢ ᱧᱩ ᱨᱮᱫᱚ ᱱᱚᱝᱠᱟ ᱫᱷᱮᱭᱟᱱ ᱵᱚᱱ ᱮᱢᱟᱣᱟᱫ ᱛᱟᱦᱮᱱᱟ, ᱢᱟᱱᱮ ᱡᱮᱢᱚᱱ ᱢᱤᱫᱴᱮᱱ ᱠᱟᱢᱟᱣ ᱟᱹᱜᱩ ᱠᱮᱫᱟᱢ ᱢᱤᱫ ᱫᱤᱱ ᱨᱮ ᱯᱟᱸᱪᱥᱚ ᱴᱟᱠᱟ, ᱚᱱᱠᱟ ᱡᱩᱫᱤᱭ ᱠᱟᱢᱟᱣ ᱠᱮᱫᱟ, ᱛᱟᱦᱚᱞᱮ ᱫᱚ ᱫᱩᱥᱚ ᱴᱟᱠᱟ ᱫᱚ ᱩᱱᱤ ᱫᱚ ᱡᱚᱢ ᱩᱬᱟᱣᱚ ᱦᱚᱴᱚ ᱟᱹᱜ ᱜᱮ ᱱᱟᱦᱟᱜ ᱦᱳᱭ ᱥᱮ ᱟᱨ ᱮᱴᱟᱜ ᱪᱷᱟᱹᱛᱤᱠ ᱠᱚᱵᱚᱱ, ᱵᱟᱨᱦᱮ ᱨᱮᱜᱮ ᱦᱳᱭ ᱟᱫᱚ ᱪᱟᱹᱛᱤᱠ ᱛᱤᱱᱟᱹᱜ ᱵᱚᱱ ᱧᱮᱞ ᱟᱠᱟᱫ ᱠᱚᱣᱟ ᱱᱟᱦᱟᱜ ᱩᱱᱠᱩ ᱫᱚᱠᱚ ᱪᱮᱫ ᱞᱮᱠᱟᱭ ᱛᱟᱦᱮᱱᱟ, ᱯᱟᱸᱪᱥᱚ ᱴᱟᱠᱟ ᱡᱩᱫᱤᱭ ᱠᱟᱢᱟᱣ ᱟᱹᱜᱩ ᱠᱮᱫᱟ, ᱛᱚ ᱦᱮᱡ ᱮᱱᱟᱭ, ᱟᱨ ᱫᱟᱠᱟ ᱦᱚᱸ ᱚᱱᱛᱮ ᱨᱮᱜᱮ ᱤᱫᱤ ᱛᱚᱨᱟ ᱠᱟᱜᱼᱟ, ᱨᱩ ᱴᱤ ᱠᱚᱭ ᱟᱹᱜᱩ ᱛᱚᱨᱟ ᱠᱟᱜ-ᱟ ᱚᱲᱟᱜ ᱠᱷᱚᱡ ᱜᱮ ᱟᱨ ᱯᱚᱭᱥᱟᱭ ᱤᱫᱤᱭᱟ ᱟᱨ ᱥᱤᱫᱟᱹ ᱵᱟᱠᱥᱟ ᱨᱮ ᱠᱩᱞᱩᱵ ᱜᱚᱫ ᱠᱟᱜᱼᱟ᱾ ᱟᱨᱚ ᱡᱚᱦᱟᱨ ᱦᱚᱴᱚᱭᱟᱜᱼᱟ, ᱚᱱᱟ ᱫᱚ ᱜᱷᱩᱨᱮ ᱵᱟᱭ ᱩᱰᱩᱠ ᱵᱟᱲᱟᱭᱟ, ᱦᱳᱭ᱾ ᱛᱚ ᱡᱚᱦᱟᱨ ᱜᱩᱨᱮ ᱵᱟᱭ ᱩᱰᱩᱠᱟ ᱟᱫᱚ ᱚᱱᱟ ᱫᱚ ᱟᱫᱚ ᱱᱟᱦᱟᱜ ᱩᱱᱤ ᱵᱟᱡᱟᱨ ᱠᱚᱨᱮ ᱪᱟᱞᱟᱜ ᱨᱮ ᱦᱚᱸ ᱪᱟ, ᱮᱠᱫᱚᱢ ᱫᱚᱠᱟᱱ ᱠᱚᱨᱮ ᱪᱟᱞᱟᱜ ᱨᱮᱦᱚᱸ ᱥᱤᱸᱜᱟᱹᱲᱟ ᱠᱚᱦᱚᱸ ᱪᱚᱯ ᱠᱚᱦᱚᱸ ᱪᱮᱫ ᱜᱮ ᱵᱟᱭ ᱡᱚᱢᱟ ᱱᱟᱦᱟᱜ᱾ ᱩᱱᱠᱩ ᱫᱚ ᱮᱠᱫᱚᱢ ᱠᱚ ᱠᱩᱧᱡᱩᱥᱚᱜ ᱠᱟᱱᱟ, ᱟᱫᱚ ᱚᱱᱱᱟ ᱢᱤᱫᱴᱮᱱ ᱚᱱᱠᱟᱱ ᱯᱧᱡᱩᱥᱟ ᱵᱮᱱᱟᱣ ᱫᱚ ᱟᱹᱰᱤ ᱞᱟᱹᱠ
ᱟᱹᱰᱤ ᱞᱟᱹᱠᱛᱤ ᱜᱮᱭᱟ, ᱞᱟᱹᱠᱛᱤ ᱜᱮᱭᱟ, ᱦᱮᱸ᱾ ᱦᱩᱸ᱾
ᱟᱫᱚ ᱟᱵᱚ ᱢᱟ ᱱᱟᱦᱟᱜ ᱚᱱᱟ ᱦᱟᱹᱴᱭᱟᱹ ᱨᱮ ᱪᱟᱞᱟᱣ ᱠᱟᱛᱮᱜ ᱚᱱᱟ ᱥᱩᱠᱨᱤ ᱡᱮᱞ ᱠᱚᱵᱚᱱ ᱟᱛᱟᱭᱟ, ᱦᱟᱺᱰᱤ ᱦᱳᱭ ᱟᱨ ᱵᱩᱞ ᱞᱮᱱᱠᱷᱟᱱ ᱦᱟᱸᱜ ᱰᱷᱮᱨ ᱜᱮ ᱵᱟᱨ-ᱯᱮ ᱵᱳᱛᱚᱞ ᱠᱟᱛᱮ ᱟᱨᱦᱚᱸ ᱩᱰᱩᱠ ᱵᱟᱹᱲᱛᱤᱼᱟ᱾
ᱮᱠᱫᱚᱢ ᱮᱠᱫᱚᱢ ᱮᱠᱫᱚᱢ, ᱦᱮᱸ᱾ ᱚᱱᱮ ᱚᱱᱟ ᱨᱮᱜᱮ ᱵᱚᱱ ᱵᱚᱱ ᱜᱟᱱᱮᱜᱼᱟ᱾
ᱚᱱ-ᱚᱱᱟ ᱨᱮᱜᱮ ᱛᱷᱚᱲᱟ ᱵᱚᱱ ᱤᱭᱟᱹ ᱧᱚᱜᱚᱜ ᱠᱟᱱᱟ᱾ ᱛᱟᱭᱱᱚᱢ ᱧᱚᱜᱚᱜ ᱠᱟᱱᱟ ᱱᱟᱦᱟᱸᱜ ᱟᱨ ᱵᱟᱠᱷᱟᱡ ᱫᱚ ᱟᱵᱚ ᱫᱚᱵᱚᱱ ᱵᱟᱠᱷᱟᱡ ᱟᱹᱰᱤ ᱢᱮᱦᱱᱚᱛ ᱵᱟᱞᱟ ᱠᱟᱱᱟ ᱵᱚᱱ᱾
ᱟᱹᱰᱤ ᱢᱮᱦᱱᱚᱛ ᱵᱟᱞᱟ ᱠᱟᱱᱟ ᱵᱚᱱ, ᱦᱮᱸ ᱟᱹᱰᱤ ᱢᱮᱦᱱᱚᱛ ᱵᱟᱞᱟ ᱠᱟᱱᱟ ᱵᱚᱱ᱾ ᱚᱱᱮ ᱚᱱᱟ ᱜᱮ, ᱟᱫᱚ ᱚᱱᱠᱟᱱᱟᱜ ᱡᱟᱦᱟᱸᱭ ᱡᱮᱢᱚᱱ ᱚᱱᱠᱟ ᱚᱱᱠᱟᱱᱟᱜ ᱱᱤᱛᱚᱜ ᱡᱮᱢᱚᱱ ᱚᱱᱟ ᱪᱮᱫ ᱞᱤᱧ ᱢᱮᱱᱟ ᱥᱤᱥᱴᱮᱢ ᱥᱮ ᱚᱱᱠᱟᱱᱟᱜ ᱦᱚᱲ ᱠᱚ ᱮᱣᱟᱨᱱᱮᱥ ᱞᱟᱹᱜᱤᱱ ᱛᱮ ᱢᱟᱱᱮ ᱥᱮ ᱵᱩᱡᱷᱟᱹᱣ ᱥᱚᱢᱡᱷᱟᱣ ᱞᱟᱹᱜᱤᱱ ᱛᱮᱦᱚᱸ ᱚᱱᱠᱟ ᱦᱩᱭᱩᱜ ᱫᱚᱨᱠᱟᱨ ᱠᱟᱱᱟ, ᱟᱵᱚᱨᱮᱱ ᱢᱤ-ᱢᱤᱫᱴᱟᱱ ᱵᱟᱨᱭᱟ ᱱᱚᱝᱠᱟ ᱤᱭᱟᱹ ᱫᱟᱨᱟᱭ ᱛᱮᱦᱚᱸ ᱢᱟᱱᱮ ᱪᱮᱫ ᱞᱤᱧ ᱢᱮᱱᱟ ᱮᱸ ᱠᱤᱪᱷᱩ ᱠᱳᱢᱯᱟᱱᱤ ᱫᱟᱨᱟᱭ ᱛᱮᱦᱚᱸ ᱚᱱᱠᱟ ᱦᱩᱭᱩᱜ ᱜᱮᱭᱟ ᱡᱟᱦᱟᱸ ᱞᱮᱠᱟ ᱢᱟᱱᱮ ᱮᱢᱟᱨᱮᱯᱷ ᱠᱚ ᱠᱚᱢᱮᱱᱟ ᱦᱮᱸᱥᱮ ᱚᱱᱟ ᱨᱮᱫᱚ ᱢᱟᱱᱮ
ᱦᱮᱸ ᱦᱩᱸ᱾
ᱱᱚᱝᱠᱟ ᱠᱟᱛᱮ ᱠᱚ ᱵᱩᱡᱷᱟᱹᱣ ᱠᱚᱜᱣᱟ ᱠᱚ ᱠᱤ ᱟᱢ ᱪᱮᱫ ᱞᱮᱠᱟᱨᱮ ᱱᱟᱯᱟᱭ ᱛᱮᱢ ᱛᱟᱦᱮᱸᱱᱟ, ᱟᱨ ᱧᱩ ᱡᱚᱢ ᱠᱷᱚᱱ ᱪᱮ ᱱᱟᱥᱟ ᱠᱷᱚᱱᱟᱜ ᱢᱟᱱᱮ ᱥᱟᱺᱜᱤᱧ ᱨᱮᱢ ᱛᱟᱦᱮᱸᱱᱟ ᱥᱟᱦᱟᱨᱮᱢ ᱛᱟᱦᱮᱸᱱᱟ ᱚᱱᱟ ᱞᱟᱹᱜᱤᱫ ᱛᱮᱠᱚ ᱵᱩᱡᱷᱟᱹᱣ ᱠᱚᱣᱟ ᱚᱱᱮ ᱚᱱᱠᱟᱱᱟᱜ ᱦᱩᱭᱩᱜ ᱫᱚᱨᱠᱟᱨ ᱟᱵᱚ ᱟᱹᱫᱤᱵᱟᱹᱥᱤ ᱪᱮ ᱟᱵᱚ ᱦᱚᱲ ᱦᱚᱯᱚᱱ ᱪᱮᱛᱟᱱ ᱨᱮᱦᱚᱸ ᱚᱱᱱᱟ ᱡᱤᱱᱤᱥ ᱚᱱ
ᱦᱳᱭ ᱢᱟᱱᱮ ᱚᱝᱠᱟᱱ ᱡᱤᱱᱤᱥ ᱛᱟᱦᱮᱸᱱᱟ ᱛᱟᱦᱚᱞᱮ ᱫᱚ ᱢᱤᱫᱴᱮᱱ ᱟᱵᱚ ᱵᱚᱱ ᱵᱟᱰᱟᱭ ᱧᱟᱢᱟ ᱠᱤ ᱱᱚᱣᱟ ᱠᱩ ᱡᱤᱱᱤᱥ ᱫᱚ ᱵᱤᱥ ᱠᱟᱱᱟ, ᱟᱨᱵᱚᱱ
ᱵᱤᱥ ᱠᱟᱱᱟ ᱦᱳᱭ᱾
ᱵᱚᱱ ᱧᱮᱞᱟ ᱵᱤᱥ ᱠᱟᱱᱟ ᱵᱤᱥ ᱠᱟᱱᱟ ᱛᱚ ᱢᱤᱫᱴᱮᱱ ᱢᱟᱭᱤᱱᱰ ᱨᱮ ᱱᱟᱦᱟᱸᱜ ᱫᱤᱢᱟᱜᱽ ᱨᱮ ᱦᱟᱸᱜ ᱵᱟᱹᱭᱥᱟᱹᱣ ᱞᱮᱱ ᱠᱷᱟᱱ ᱱᱟᱸᱜ ᱚᱱᱟ ᱢᱤᱫ ᱫᱚᱢ ᱫᱚ ᱱᱟᱦᱟᱸᱜ ᱵᱚᱛᱚᱨ ᱫᱚ ᱦᱤᱡᱩᱜ ᱜᱮᱭᱟ ᱦᱳᱭᱥᱮ ᱟᱨ ᱵᱚᱛᱚᱨ ᱦᱤᱡᱩᱜ ᱠᱷᱟᱡ ᱱᱟᱦᱟᱸᱜ ᱵᱟᱹᱭ ᱵᱟᱹᱭᱛᱮ ᱚᱱᱟ ᱵᱚᱱ ᱠᱩᱨᱩᱢᱩᱴᱩᱭᱟ ᱡᱮ ᱦᱮᱸ ᱢᱟ ᱟᱹᱭᱠᱟᱹᱣᱟᱜ ᱠᱷᱟᱢ ᱛᱚᱵᱮ ᱩᱱᱟᱹᱜ ᱵᱟᱹᱭ ᱵᱟᱹᱭᱛᱮ ᱠᱚᱢ ᱤᱫᱤᱨᱮᱭᱟᱜ ᱟᱢ ᱠᱩᱨᱩᱢᱩᱴᱩᱭᱟ ᱥᱮ ᱟᱨᱦᱚᱸ ᱚᱱᱠᱟᱱ ᱦᱚᱲᱮᱢ ᱧᱮᱞ ᱠᱚᱣᱟ ᱱᱟᱦᱟᱸᱜ ᱡᱮ ᱟᱢ ᱥᱚᱸᱜᱮ ᱛᱮᱠᱚ ᱩᱱᱠᱩ ᱠᱚ ᱰᱮᱵᱷᱞᱚᱯᱮᱜ ᱠᱟᱱᱟ ᱟᱨ ᱟᱢ ᱫᱚ ᱱᱟᱦᱟᱸᱜ ᱮᱴᱟᱜ ᱰᱟᱦᱟᱨ ᱛᱮᱢ ᱪᱟᱞᱟᱜ ᱠᱟᱱᱟ ᱛᱚ ᱚᱱᱮ ᱚᱱᱟ ᱠᱚᱦᱚᱸ ᱥᱟ ᱥᱟ ᱚᱞᱚᱜ ᱚᱱᱟ ᱞᱟᱹᱜᱤᱫ ᱛᱮ ᱡᱩᱢᱤᱫᱚᱜ ᱞᱟᱹᱜᱤᱫ ᱛᱮ ᱵᱚᱦᱩᱛ ᱞᱟᱹᱠᱛᱤ ᱜᱮᱭᱟ ᱚᱞᱚᱜ ᱯᱟᱲᱦᱟᱜ ᱚᱱᱟ ᱞᱟᱹᱜᱤᱫ ᱛᱮ, ᱟᱨ ᱚᱞ ᱯᱟᱲᱦᱟᱣ ᱠᱟᱛᱮᱜ ᱡᱩᱢᱤᱫᱚᱜ ᱵᱚᱦᱩᱛ ᱞᱟᱹᱠᱛᱤ ᱠᱟᱱᱟ ᱛᱚᱵᱮ ᱤᱱᱟᱜ ᱜᱮ ᱮᱱᱛᱮ ᱟᱵᱚ ᱞᱟᱦᱟ ᱥᱮᱫ ᱵᱚᱱ ᱪᱟᱞᱟᱣ ᱫᱟᱲᱮᱭᱟᱜᱼᱟ ᱥᱮ ᱞᱟᱦᱟ ᱨᱮᱭᱟᱜ ᱠᱟᱹᱢᱤ ᱜᱮᱵᱚᱱ ᱥᱟᱢᱵᱲᱟᱣ ᱫᱟᱲᱮᱭᱟᱜᱼᱟ ᱦᱟᱯᱲᱟᱢ ᱠᱚᱣᱟᱜ ᱠᱟᱹᱢᱤ ᱦᱚᱸᱵᱚᱱ ᱥᱟᱢᱵᱲᱟᱣ ᱫᱟᱲᱮᱭᱟᱜᱼᱟ ᱦᱳᱭ᱾
ᱦᱳᱭ ᱛᱚ᱾ ᱟᱪᱪᱷᱟ ᱴᱷᱤᱠ ᱜᱮᱭᱟ ᱜᱚᱢᱠᱮ ᱛᱚᱵᱮ ᱟᱨᱚ ᱱᱚᱝᱠᱟ ᱨᱚᱯᱚᱲ ᱦᱩᱭᱩᱜᱼᱟ ᱫᱚᱦᱲᱟᱛᱮ ᱦᱮᱸ᱾
ᱦᱳᱭ ᱛᱟᱦᱚᱞᱮ ᱜᱚᱝᱠᱮ ᱟᱵᱮᱱ ᱥᱟᱞᱮ ᱜᱟᱞᱢᱟᱨᱟᱣ ᱠᱟᱛᱮᱜ ᱟᱹᱰᱤ ᱵᱷᱟᱜᱮ ᱵᱩᱡᱷᱟᱹᱣ ᱱᱟ, ᱟᱨ ᱟᱹᱰᱤ ᱢᱚᱡᱽ ᱴᱚᱯᱤᱠ ᱛᱟᱦᱮᱸ ᱠᱟᱱᱟ ᱱᱚᱣᱟ ᱫᱚ, ᱦᱮᱸ ᱦᱮᱸ ᱢᱟ ᱛᱟᱦᱚᱞᱮ ᱡᱚᱦᱟᱨ ᱜᱮ ᱛᱟᱦᱚᱞᱮ ᱦᱮᱸ ᱦᱮᱸ ᱢᱟ ᱛᱟᱦᱚᱞᱮ᱾